ᱦᱮᱸ ᱫᱟᱹᱭ, ᱨᱚᱲ ᱠᱚ ᱦᱮᱸ ᱫᱟᱹᱭ ᱟᱸᱡᱚᱢᱚᱜ ᱠᱟᱱᱟ᱾
ᱦᱮᱸ ᱟᱸᱡᱚᱢᱚ-ᱜ ᱠᱟᱱᱟ ᱾ ᱞᱟᱹᱭ ᱢᱮ?
ᱟᱪᱪᱷᱟ ᱟᱫᱚ ᱪᱮᱫ ᱱᱟᱯᱟᱭ ᱵᱟᱲ ᱜᱮ?
ᱦᱮᱸ ᱱᱟᱦᱟ-ᱜ ᱫᱚ ᱦᱟᱸᱜ, ᱱᱟᱯᱟᱭ ᱵᱟᱲᱟᱜ ᱜᱮ᱾
ᱦᱳᱭ ᱟᱞᱮᱠ, ᱦᱮᱸ ᱟᱞᱮ ᱠᱚᱦᱚᱸ ᱱᱟᱯᱟᱭ ᱵᱟᱲᱟ ᱜᱮ᱾
ᱦᱮᱸᱛᱚ ᱟᱨ ᱛᱟᱯᱚᱨ ᱪᱮᱫ ᱠᱚ ᱠᱟᱹᱢᱤ ᱦᱩᱭᱩᱜ ᱠᱟᱱᱟ ᱱᱤᱛᱚᱜ ᱫᱚ?
ᱦᱮᱸ ᱱᱤᱛ ᱫᱚ ᱱᱚᱜᱼᱚᱭ ᱮᱸ ᱡᱤᱨᱟᱹᱣ ᱦᱩᱭ ᱠᱟᱱᱟ ᱫᱟᱨᱮ ᱩᱢᱩᱞ ᱠᱚᱨᱮ ᱜᱮ᱾ ᱦᱮᱸ ᱠᱟᱡᱟᱠ ᱥᱤᱛᱩᱝ ᱠᱟᱱᱟ ᱛᱚ᱾ ᱦᱮᱸ ᱱᱚᱜᱼᱚᱭ ᱦᱩᱭ ᱥᱟᱹᱛ ᱠᱟᱱᱟ ᱱᱟᱜ ᱚᱱᱟ ᱠᱚᱫᱚ᱾ ᱟᱯᱮ ᱜᱮ?
ᱦᱮᱸ ᱟᱞᱮ ᱦᱚᱸ ᱡᱚᱢ ᱵᱟᱲᱟ ᱠᱚᱫᱚ ᱦᱩᱭᱱᱟ᱾
ᱦᱩᱸ ᱪᱮᱫ ᱩᱛᱩ ᱠᱚ ᱡᱚᱢ ᱵᱟᱲᱟ ᱦᱩᱭᱱᱟ ᱛᱚᱵᱮ?
ᱩᱛᱩ ᱦᱩᱭ ᱞᱮᱱᱟ ᱠᱟᱞᱞᱟ, ᱟᱹᱞᱩ ᱵᱷᱟᱹᱡᱤ, ᱫᱟᱹᱞ᱾
ᱦᱮᱸ᱾
ᱨᱟᱹᱥᱮ᱾
ᱟᱞᱮ ᱠᱚᱫᱚ ᱦᱟᱸᱜ ᱫᱟᱹᱞ ᱟᱨ ᱡᱚᱡᱚ ᱟᱲᱟᱜ ᱜᱮ ᱟᱨ ᱦᱟᱹᱠᱩ ᱟᱹᱞᱩ ᱚᱱᱟ ᱠᱚᱫᱚ ᱵᱷᱟᱡᱤ ᱛᱟᱦᱮᱸ ᱠᱟᱱᱟ᱾
ᱟᱹᱪᱷᱟ ᱚᱱᱮ ᱛᱚ ᱟᱹᱰᱤ ᱱᱟᱯᱟᱭ, ᱦᱮᱸ ᱛᱚ᱾
ᱮᱠᱜᱚᱢ ᱞᱚᱞᱚ ᱛᱮ ᱚᱝᱠᱟ ᱮᱴᱟᱠᱟᱜ ᱠᱚᱢᱟ ᱵᱟᱝ ᱡᱤᱭᱟᱱ ᱠᱟᱱᱟ ᱯᱟᱞᱮ?
ᱦᱮᱸ ᱦᱮᱸ ᱦᱮᱸ᱾
ᱟᱫᱚ ᱚᱱᱛᱮ ᱪᱮᱫ ᱞᱮᱠᱟ ᱫᱟᱜ ᱠᱚ ᱡᱟᱹᱲᱤᱭᱮᱜᱼᱟ ᱥᱮ ᱵᱟᱝ?
ᱫᱟᱜ ᱵᱟᱲᱟᱭᱮᱫ ᱜᱮᱭᱟᱭ ᱦᱚᱞᱟ ᱢᱟᱫᱮᱨ ᱠᱷᱚᱱᱟᱜ ᱫᱚ ᱱᱟᱥᱮ ᱱᱟᱥᱮ ᱡᱚᱨᱚᱭᱮᱜᱼᱟᱭ ᱯᱷᱟᱠᱟᱭᱮᱜᱼᱟᱭ ᱡᱚᱨᱚᱭᱮᱜᱼᱟᱭ᱾ ᱱᱤᱝᱠᱟᱹ ᱜᱮ ᱪᱟᱞᱟᱜ ᱠᱟᱱᱟ᱾
ᱦᱳᱲᱩ ᱠᱚ ᱨᱚᱦᱚᱭ ᱠᱚᱫᱚ ᱦᱩᱭᱩᱜ ᱠᱟᱱᱟ ᱥᱮ ᱵᱟᱝ?
ᱦᱩᱲᱩ ᱫᱚ ᱦᱟᱯᱮ ᱛᱚᱞᱟ ᱛᱚᱞᱟ ᱠᱚᱫᱚ ᱦᱟᱨᱟ ᱡᱟᱣᱨᱟᱣ ᱟᱠᱟᱱᱟ ᱟᱫᱚ ᱚᱱᱠᱟ ᱡᱳᱨ ᱧᱚᱜ ᱢᱟ ᱵᱟᱭ ᱫᱟᱜ ᱟᱠᱟᱫᱟ ᱥᱮ᱾
ᱨᱚᱦᱚᱭ ᱞᱮᱠᱟ ᱫᱚ ᱤᱱᱠᱟᱹ ᱥᱟᱵ ᱯᱮᱴᱚᱨ ᱫᱚ ᱜᱟᱱ ᱠᱟᱱᱟ ᱨᱚᱦᱚᱭ ᱫᱚ᱾
ᱦᱮᱸ᱾
ᱟᱨ ᱵᱟᱹᱠᱤ ᱫᱚ ᱱᱷᱟᱦᱟᱜ ᱟᱹᱣᱨᱤᱭᱟᱜ-ᱟ ᱵᱟᱹᱫᱽ ᱠᱚᱫᱚ ᱱᱮᱛᱟᱨ ᱱᱮᱛᱟᱨ ᱜᱮ ᱜᱤᱰᱤ ᱵᱟᱲᱟ ᱦᱩᱭᱩ ᱠᱟᱱᱟ ᱚᱱᱟ ᱟᱫᱚ ᱱᱮᱜᱼᱮ ᱢᱤᱫ ᱠᱟᱹᱴᱩᱵ ᱤᱱᱠᱟᱹ ᱦᱚᱸ ᱟᱹᱣᱨᱤ ᱩᱰᱩᱠᱚᱜᱼᱟ᱾ ᱧᱮᱞᱚᱜ ᱠᱟᱱᱟ ᱟᱨ ᱪᱮᱫ ᱥᱩᱭ ᱞᱮᱠᱟ᱾
ᱦᱮᱸ ᱟᱞᱮ ᱠᱚᱫᱚ ᱱᱟᱜ ᱦᱮᱸ ᱨᱚᱦᱚᱭ ᱵᱟᱲᱟ ᱦᱩᱭᱩᱜ ᱠᱟᱱᱟ ᱧᱤᱛ ᱫᱚ᱾
ᱚ ᱚᱱᱛᱮ ᱫᱚᱠᱚ ᱮᱦᱚᱵ ᱟᱠᱟᱱᱟ᱾
ᱦᱮᱸ ᱱᱚᱛᱮ ᱫᱚ ᱮᱦᱚᱵ ᱠᱟᱱᱟᱞᱮ ᱱᱟᱜ, ᱟᱞᱮ ᱥᱮᱫ ᱫᱚ᱾ ᱱᱚᱛᱮ ᱫᱟᱜ ᱡᱟᱹᱲᱤ ᱠᱚᱦᱚᱸ ᱞᱟᱦᱟ ᱠᱷᱚᱱ ᱦᱩᱭ ᱱᱟᱛᱚ᱾
ᱦᱮᱸ᱾
ᱱᱚ-ᱱᱚᱠᱟᱛᱮ ᱱᱚᱛᱮ ᱫᱚ ᱱᱟᱦᱟᱜ ᱦᱩᱭᱩᱜ ᱠᱟᱱᱟ ᱨᱚᱦᱚᱭ ᱠᱚ᱾
ᱟᱪᱪᱷ
ᱱᱟᱯᱟᱭ ᱜᱮ᱾
ᱚ ᱚᱱᱛᱮ ᱫᱚ ᱛᱟᱦᱚᱞᱮ ᱛᱤᱱᱟᱹᱜ ᱵᱟᱨ ᱯᱮ ᱨᱚᱦᱚᱭᱟ ᱵᱚᱪᱷᱚᱨ ᱨᱮ?
ᱱᱚᱛᱮ ᱵᱚᱪᱷᱚᱨ ᱫᱚ ᱱᱟᱦᱟᱜ ᱟᱞᱮ ᱦᱮᱸ ᱥᱩᱨ ᱠᱚᱨᱮ ᱫᱚ ᱱᱟᱦᱟᱜ ᱱᱤᱭᱟᱹ ᱠᱚᱨᱮ ᱫᱚ ᱢᱤᱫ ᱫᱷᱟᱣ ᱜᱮ ᱨᱚᱦᱚᱭᱚᱜᱼᱟ᱾ ᱟᱞᱮ ᱠᱷᱚᱱ ᱛᱷᱚᱲᱟ ᱥᱟᱺᱜᱤᱧ ᱫᱷᱟᱨᱟ ᱛᱮᱫᱚ ᱱᱟᱦᱟᱜ ᱮᱸ ᱵᱟᱨᱫᱚᱢ ᱫᱚ ᱠᱚ ᱨᱚᱦᱚᱭ ᱜᱮᱭᱟ, ᱥᱤᱛᱩᱝ ᱡᱚᱠᱷᱚᱱ ᱱᱟᱦᱟᱜ ᱟᱨᱦᱚᱸ ᱱᱤᱛᱚᱜ ᱠᱚ ᱨᱚᱦᱚᱭᱫᱟ᱾
ᱚᱸ ᱚᱸ᱾
ᱟᱯᱮ
ᱦᱮᱸ ᱱᱚᱛᱮ ᱦᱚᱸ ᱚᱱᱠᱟᱜᱮ ᱟᱫᱚ ᱵᱟᱨ ᱫᱚᱢ ᱠᱚ ᱨᱚᱦᱚᱭ ᱜᱮᱭᱟ ᱡᱟᱦᱟᱸᱭ ᱡᱟᱦᱟᱸᱭ ᱠᱚᱣᱟᱜ ᱫᱚ ᱚᱱᱠᱟᱼᱼ ᱡᱟᱹᱨᱤ ᱵᱟᱹᱭᱦᱟᱹᱲ ᱠᱚ ᱢᱮᱱᱟᱜ ᱛᱟᱼᱼ ᱠᱳᱣᱟ ᱫᱟᱜ ᱛᱟᱦᱮᱱ ᱛᱟᱠᱚᱣᱟ ᱯᱷᱩᱞᱟᱜ ᱞᱮᱠᱟ ᱠᱚ ᱵᱩᱡᱷᱟᱹᱣ ᱩᱱᱠᱩ ᱠᱚ ᱫᱚ ᱠᱚ ᱨᱚᱦᱚᱭ ᱜᱮᱭᱟ ᱟᱞᱮ ᱠᱚ ᱫᱚ ᱵᱟᱹᱱᱩᱜᱼᱼ ᱛᱟᱦᱟᱞᱮ ᱚᱱᱠᱟᱱᱟᱜ ᱫᱚ ᱟᱞᱮ ᱫᱚ ᱢᱤᱫ ᱫᱷᱟᱣ ᱜᱮᱞᱮ ᱨᱚᱦᱚᱭᱟ᱾
ᱦᱚᱸ ᱟᱞᱮ ᱠᱷᱚᱸ ᱱᱟᱜ ᱚᱱᱠᱟᱜᱮ
ᱟᱹᱥᱟᱲ
ᱟᱢ ᱱᱚᱛᱮ ᱦᱚᱸ ᱟᱥᱟᱹ ᱨᱮᱜᱮ ᱱᱟᱦᱟᱜ ᱱᱚᱝᱠᱟ ᱟᱻ ᱱᱛᱮᱢᱟ ᱚᱱᱠᱟ ᱫᱟᱜᱼᱼ ᱠᱚᱦᱚᱸ ᱵᱟᱝ ᱛᱟᱦᱮᱱᱟ ᱛᱚ ᱚᱱᱛᱮᱢᱟ ᱵᱩᱨᱤᱝᱼᱼ ᱠᱩᱜᱮ ᱟᱨ ᱚᱱᱠᱟ ᱜᱟᱰᱟ ᱠᱚᱨᱮ ᱠᱷᱚᱱ ᱨᱟᱠᱟᱵ ᱠᱟᱛᱮᱫ ᱠᱚ ᱨᱚᱦᱚᱭ ᱵᱟᱲᱟᱭ ᱜᱮᱭᱟ᱾ ᱟᱸ
ᱦᱮᱸ ᱛᱚ ᱚᱱᱛᱮ ᱫᱚ ᱥᱮᱞᱚ ᱠᱚ ᱵᱟᱠᱚ ᱵᱟᱹᱭᱥᱟᱹᱣ ᱟᱠᱟᱫᱟᱹ
ᱦᱟᱻᱱᱚᱛᱮ ᱫᱚ ᱵᱟᱝᱟ ᱵᱟᱠᱚ ᱵᱟᱭᱥᱟᱣ ᱟᱠᱟᱫᱟ ᱚᱱᱟ ᱠᱚᱫᱚ᱾
ᱚᱸ ᱱᱚᱛᱮ ᱦᱚᱸ ᱟᱞᱮ ᱫᱚ ᱠᱟᱹᱴᱤᱡᱼᱼ ᱠᱟᱹᱴᱤᱡ ᱞᱮ ᱜᱷᱩᱴᱩ ᱧᱚᱜ ᱜᱮᱭᱟ ᱟᱫᱚ ᱚᱱᱛᱮ ᱟᱨ ᱠᱤᱪᱷᱩ ᱡᱟᱭᱜᱟ ᱚᱱᱟ ᱫᱷᱟᱨᱮ ᱚᱱᱮ ᱢᱩᱠᱩᱴᱢᱩᱱᱤᱯᱩᱨ, ᱟᱸᱡᱚᱢ ᱟᱠᱟᱫ ᱜᱮᱭᱟᱢ ᱥᱮ?
ᱦᱳᱭ ᱚᱱᱟ ᱠᱚᱫᱚ ᱟᱸᱡᱚᱢᱼᱼ
ᱦᱮᱸ ᱚᱱᱟ ᱰᱮᱢ ᱠᱮᱱᱮᱞ ᱦᱮᱸ ᱡᱟᱭᱦᱳᱠ ᱚᱸᱰᱮ ᱠᱷᱚᱱᱟᱜ ᱫᱟᱜᱼᱼ ᱠᱚ ᱧᱟᱢ ᱜᱮᱭᱟ ᱟᱹᱰᱤ ᱦᱚᱲᱜᱮ ᱩᱱᱠᱩ ᱠᱚᱫᱚ ᱠᱚ ᱨᱚᱦᱚᱭᱟ ᱟᱫᱚ ᱚᱱᱟ ᱠᱷᱚᱱ ᱫᱚ ᱟᱞᱮ ᱠᱟᱹᱡ ᱞᱮᱼᱼ ᱜᱷᱩᱴᱩ ᱧᱚᱜ ᱜᱮᱛᱮ ᱱᱚᱣᱟ ᱫᱷᱟᱨᱮ ᱫᱚ ᱵᱟᱭ ᱧᱟᱢ ᱞᱮᱼᱟ ᱠᱮᱱᱮᱞ ᱫᱟᱜ ᱠᱚᱦᱚᱸ
ᱦᱮᱸ ᱦᱮᱸ ᱦᱮᱸ ᱟᱞᱮ ᱦᱚᱸ ᱚᱱᱠᱟ ᱦᱮᱸ ᱜᱚᱴᱟ ᱵᱚᱪᱷᱚᱨ ᱫᱚ ᱱᱟᱦᱟᱜ ᱵᱟᱝ ᱛᱟᱦᱮᱱᱟ ᱱᱚᱣᱟ ᱱᱟᱞᱟ ᱫᱟᱜ ᱠᱚᱦᱚᱸ ᱠᱷᱟᱹᱞᱤᱼᱼ ᱱᱤᱭᱟᱹ ᱵᱚᱨᱥᱟ ᱥᱤᱡᱮᱱ ᱜᱮ ᱱᱟᱦᱟᱜ ᱚᱱᱟ ᱱᱟᱞᱟ ᱫᱟᱜᱼᱼ ᱠᱚ ᱛᱟᱦᱮᱱᱟ ᱟᱫᱚ ᱱᱤᱛᱚᱜ ᱫᱚ ᱥᱮᱨᱢᱟ ᱠᱷᱚᱱ ᱵᱟᱭ ᱡᱟᱹᱲᱤ ᱨᱮᱦᱚᱸ ᱵᱚᱞᱮ, ᱮ ᱨᱚᱦᱚᱭ ᱠᱚᱫᱚ ᱦᱩᱭ ᱥᱟᱹᱛ ᱦᱩᱭᱩᱜ ᱚᱱᱟ ᱛᱮᱜᱮ ᱥᱟᱹᱛ ᱦᱩᱭᱩᱜᱼᱟ᱾ ᱡᱟᱦᱟᱸ ᱱᱚᱝ ᱠᱟ ᱤᱭᱟᱹ ᱠᱚᱫᱚ ᱮᱴᱠᱮᱴᱚᱬᱮᱸ ᱠᱚᱫᱚ ᱵᱟᱝ ᱦᱩᱭᱩᱜᱼᱟ ᱱᱤᱛᱚᱜ ᱫᱚ
ᱚᱸ ᱚᱸᱦᱮᱸ ᱛᱚ
ᱟᱯᱮ ᱠᱷᱚᱡ ᱫᱚ ᱚᱱᱟ ᱤᱭᱟᱹ ᱫᱚ ᱵᱟᱹᱱᱩᱜᱼᱟ ᱛᱚᱵᱮ ᱱᱟᱞᱟ ᱠᱚᱫᱚ
ᱱᱟᱞᱟ ᱫᱚ ᱡᱟᱠᱮ ᱡᱮᱢᱚᱱ ᱫᱚ ᱢᱮᱱᱟᱜᱼᱟ ᱟᱫᱚ ᱱᱚᱣᱟ ᱫᱷᱟᱨᱮ ᱫᱚ ᱵᱟᱹᱱᱩᱜ ᱟᱠᱟᱫᱟ ᱟᱞᱮ ᱫᱷᱟᱨᱮ ᱫᱚ᱾
ᱦᱚᱸ ᱥᱮᱨᱢᱟ ᱠᱷᱚᱱ ᱫᱟᱜ ᱮ ᱡᱚᱨᱚᱼᱼ ᱵᱟᱝ ᱠᱷᱟ ᱫᱚ ᱨᱚᱦᱚᱭ ᱜᱟᱱᱚᱜᱼᱟ ᱟᱨ ᱵᱟᱝᱠᱷᱟᱱ ᱫᱚ ᱵᱟᱭ ᱜᱟᱱᱚᱜᱼᱟ ᱵᱟᱝ
ᱥᱮᱨᱢᱟ ᱡᱟᱹᱲᱤ ᱪᱮᱛᱟᱱ ᱨᱮᱜᱮ ᱟᱞᱮ ᱦᱚᱸ ᱴᱮᱦᱟᱸᱰ ᱢᱮᱱᱟᱜ ᱠᱟᱜ ᱞᱮᱭᱟ᱾ ᱦᱳᱭ
ᱦᱮᱸ ᱟᱫᱚ ᱪᱮᱫ ᱵᱚᱱ ᱢᱮᱱᱟ ᱡᱟᱜᱟᱣ ᱵᱤᱥᱚᱭ ᱨᱮ ᱚᱱᱠᱟ ᱜᱮ ᱯᱟᱲᱟᱣ ᱟᱠᱟᱱᱟ ᱛᱚ,
ᱦᱮᱸ ᱟᱫᱚ ᱚᱱᱟᱫᱚ ᱪᱮᱫ ᱵᱚᱱ ᱪᱤᱠᱟᱹ ᱫᱟᱲᱮᱭᱟᱜᱼᱟ᱾
ᱦᱮᱸ ᱟᱨ ᱛᱚᱵᱮ ᱩᱛᱩ ᱠᱚ ᱨᱚᱦᱚᱭ ᱠᱚ ᱪᱟᱥ ᱠᱚᱫᱚ ᱪᱮᱫ ᱞᱮᱠᱟ ᱦᱩᱭᱩᱜᱼᱟ᱾
ᱱᱚᱛᱮ ᱫᱚ ᱟᱫᱚ ᱚᱱᱮ ᱫᱟᱜ ᱨᱮᱱᱟᱜ ᱚᱱᱠᱟᱱᱟᱜ ᱤᱭᱟᱹ ᱵᱟᱹᱱᱩᱜ ᱟᱠᱟᱫᱟ ᱛᱚ ᱯᱷᱮᱰᱟᱛ ᱵᱟᱹᱱᱩᱜᱼᱟ ᱛᱟᱦᱚᱞᱮ ᱠᱷᱟᱱ ᱫᱚ ᱨᱚᱦᱚᱭ ᱠᱚ ᱚᱱᱠᱟ ᱵᱟᱝ ᱦᱩᱭᱩᱜ ᱜᱮᱭᱟ ᱥᱚᱵᱽᱡᱤ ᱠᱚᱫᱚ᱾ ᱮᱱᱮ ᱚᱲᱟᱜ ᱡᱚᱢ ᱠᱚ ᱞᱮᱠᱟ ᱫᱚ ᱦᱩᱭᱩᱜᱼᱟ᱾ ᱱᱤᱡᱮᱨᱟᱜ ᱟᱯᱟᱱ ᱟᱹᱯᱤᱱ ᱜᱮ ᱡᱟᱦᱟᱸ ᱛᱤᱱᱟᱹᱜᱼᱼ ᱤᱭᱟᱹ ᱠᱟᱛᱮᱫ ᱟᱫᱚ ᱦᱮᱸᱜᱼᱮ ᱱᱤᱭᱟᱹ ᱡᱟᱲᱮᱼᱼ ᱫᱟᱜ ᱡᱟᱹᱲᱤ ᱢᱟᱱᱮ ᱟᱥᱟᱲ ᱯᱚᱨᱮ ᱨᱮᱱᱟᱜ ᱡᱟᱦᱟᱸ ᱚᱱᱟ ᱫᱟᱜᱼᱼ ᱠᱚᱛᱮ ᱜᱮ ᱤᱱᱠᱟᱹ ᱤᱭᱟᱹ ᱠᱚᱨᱮ ᱵᱟᱲᱜᱮ ᱠᱚᱨᱮ ᱫᱚ ᱦᱩᱭᱩᱜᱼᱟ ᱾
ᱟᱨ ᱯᱚᱨᱮ ᱚᱱᱟ ᱤᱭᱟᱹ ᱥᱚᱢᱚᱭ ᱫᱚ ᱵᱟᱝ ᱦᱩᱭᱩᱜ ᱜᱮᱭᱟ, ᱫᱷᱚᱨᱚᱱ ᱥᱚᱢᱟᱹᱭ ᱫᱚ ᱵᱟᱝᱠᱚ ᱪᱟᱥ ᱜᱮᱭᱟ ᱚᱱᱠᱟ ᱫᱚ ᱾
ᱦᱳᱭ ᱟᱞᱮ ᱦᱚᱸ ᱱᱚᱜ-ᱚᱭ ᱚᱱᱠᱟ ᱜᱮ ᱱᱚᱛᱮ ᱢᱟ, ᱚᱱᱠᱟ ᱜᱚᱴᱠᱚ ᱡᱚᱢᱤ ᱢᱟ ᱛᱷᱚᱲᱟ ᱠᱚᱢ ᱜᱮᱭᱟ, ᱠᱷᱟᱹᱞᱤ ᱱᱚᱝᱠᱟ ᱵᱟᱹᱭᱦᱟᱹᱲ ᱜᱮ ᱱᱟᱦᱟᱸᱜ ᱢᱮᱱᱟᱜᱼᱟ ᱾ ᱵᱟᱹᱫ ᱜᱮ ᱚᱱᱟ ᱞᱮᱠᱟᱛᱮ ᱱᱚ ᱛᱮᱦᱚᱸ ᱩᱛᱩ ᱠᱚᱫᱚ ᱱᱟᱦᱟᱜ ᱠᱚᱢ ᱫᱷᱟᱨᱟ ᱜᱮ ᱪᱟᱥ ᱠᱚᱫᱚ ᱦᱩᱭᱩᱜᱼᱟ ᱾
ᱟᱞᱮ ᱡᱚᱢ ᱞᱮᱠᱟ ᱚᱲᱟᱜ ᱨᱮ ᱤᱱᱟᱹ ᱜᱟᱱ ᱜᱮ ᱪᱟᱥ ᱠᱚᱫᱚ ᱦᱩᱭᱩᱜᱼᱟ ᱱᱚᱛᱮ ᱦᱚᱸ ᱾
ᱟᱨ ᱤᱭᱟᱹ ᱧᱩᱛᱩᱢᱟᱱ ᱯᱚᱨᱚᱵᱽ ᱛᱮᱦᱮᱧ ᱦᱩᱭᱩᱜ ᱠᱟᱱ ᱫᱚ ᱟᱸᱡᱚᱢ ᱠᱟᱜ ᱟᱢ ᱥᱮ ᱵᱟᱝ ᱵᱩᱨᱩ ᱵᱚᱸᱜᱟ?
ᱚᱻ ᱟᱞᱮ ᱠᱚᱫᱚ ᱵᱟᱝᱞᱮ ᱟᱸᱡᱚᱢ ᱠᱟᱫᱟ ᱱᱟᱦᱟᱜ ᱚᱱᱟ ᱠᱚᱫᱚ ᱾
ᱤᱭᱟᱹ ᱯᱟᱴᱟᱵᱤᱸᱫᱟᱹ ᱫᱚᱯᱮ ᱟᱸᱡᱚᱢ ᱵᱟᱲᱟ ᱠᱟᱫᱟ?
ᱦᱮᱸ ᱟᱸᱡᱚᱢ ᱫᱚ ᱦᱩᱭ ᱠᱟᱱᱟ ᱢᱮᱱᱠᱷᱟᱱ ᱵᱟᱝᱞᱮ ᱵᱟᱰᱟᱭᱟ ᱚᱱᱟ ᱛᱤᱥ ᱱᱤᱛᱚᱜ ᱱᱟᱦᱟᱜ ᱦᱩᱭᱩᱜᱼᱟ ᱠᱷᱟᱹᱞᱤ ᱟᱸᱡᱚᱢ ᱵᱟᱲᱟ ᱟᱠᱟᱱᱟ ᱯᱟᱴᱟᱵᱤᱫᱷᱟᱹ ᱯᱚᱨᱚᱵᱽ ᱠᱚ ᱱᱟᱦᱟᱜ ᱤᱭᱟᱹ ᱠᱚ᱾
ᱦᱳᱭᱛᱚ ᱚᱱᱟ ᱢᱟ ᱟᱵᱚ ᱥᱟᱱᱛᱟᱲ ᱠᱚᱣᱟᱜ ᱤᱭᱟᱹ ᱯᱚᱨᱚᱵᱽ ᱠᱟᱱ ᱜᱮᱛᱟ ᱵᱚᱱ ᱫᱚ ᱧᱩ ᱧᱩᱢ ᱩᱨᱩᱢ ᱱᱟᱢᱰᱟᱠᱟᱜ ᱠᱟᱱ ᱜᱮᱭᱟ ᱮᱱᱛᱮᱫ ᱾
ᱚᱱᱟᱛᱮ ᱞᱟᱹᱭ ᱠᱮᱟᱧ ᱢᱟᱱᱮ ᱵᱟᱰᱟᱭ ᱟᱯᱮ ᱥᱮ ᱵᱟᱝᱟ ᱚᱱᱛᱮ ᱫᱚ ᱦᱤᱡᱩᱜ ᱜᱮᱭᱟ ᱠᱚ ᱛᱚ ᱫᱚᱢᱮ ᱥᱟᱺᱜᱤᱧ ᱥᱟᱺᱜᱤᱧ ᱠᱚᱨᱮᱱ ᱠᱚ ᱦᱤᱡᱩᱜᱼᱟ ᱛᱚ ᱵᱟᱥ ᱵᱷᱟᱲᱟ ᱠᱟᱛᱮᱫ ᱠᱚ ᱦᱤᱡᱩᱜ ᱜᱮᱭᱟ, ᱧᱮᱞ ᱵᱟᱲᱟ ᱦᱩᱭ ᱟᱠᱟᱱᱟ ᱟᱨ ᱪᱮᱫ ᱪᱟᱞᱟᱣ ᱵᱟᱲ ᱨᱮ ᱾
ᱟᱯᱮ ᱠᱷᱚᱱ ᱫᱚ ᱥᱩᱨ ᱜᱮᱭᱟ ᱾ ᱥᱮ ᱥᱟᱺᱜᱤᱧ ᱫᱷᱟᱨᱟ ᱜᱮ,
ᱦᱮᱸ ᱥᱩᱨ ᱧᱚᱜ ᱜᱮᱭᱟ ᱟᱞᱮ ᱠᱷᱚᱱᱟᱜ ᱫᱚ ᱤᱱᱠᱟᱹ ᱳᱭ ᱛᱤᱨᱤᱥ ᱠᱤᱞᱳᱢᱤᱴᱟᱨ ᱜᱟᱱ ᱤᱱᱠᱟᱹ ᱦᱩᱭᱩᱜᱼᱟ ᱾
ᱦᱳᱭ ᱾
ᱟᱞᱮ ᱟᱫᱚ ᱚᱱᱟ ᱫᱚ ᱛᱤᱥᱚᱜ ᱦᱩᱭᱩᱜ ᱠᱟᱱᱟ?
ᱚᱱᱟ ᱫᱚ ᱦᱟᱱᱮ ᱫᱤᱠᱩᱣᱟᱜ ᱯᱚᱨᱚᱵ ᱫᱩᱨᱜᱟᱹ ᱯᱩᱡᱟᱹ ᱥᱟᱶᱛᱮ ᱦᱩᱭᱩᱜᱼᱟ ᱯᱟᱨᱵᱚᱱ ᱨᱮ ᱾
ᱚ
ᱦᱳᱭ ᱢᱟᱱᱮ ᱦᱳᱭ ᱫᱟᱸᱥᱟᱭ ᱵᱚᱸᱜᱟ ᱾ ᱫᱟᱸᱥᱟᱭ ᱵᱚᱸᱜᱟ ᱦᱩᱭᱩᱜᱼᱟ ᱚᱱᱟ ᱵᱤᱡᱚᱭᱟ ᱫᱚᱥᱟᱨ ᱦᱤᱞᱳᱜ ᱮᱦᱚᱵᱚᱜᱼᱟ᱾
ᱵᱟᱨ ᱫᱤᱱ ᱦᱩᱭᱩᱜᱼᱟ ᱾ ᱞᱟᱦᱟ ᱦᱤᱞᱳᱜ ᱧᱤᱫᱟᱹ ᱯᱟᱛᱟ ᱦᱩᱭᱩᱜᱼᱟ ᱫᱤᱱ ᱫᱚᱥᱟᱨ ᱦᱤᱞᱳᱜ ᱫᱚ ᱥᱤᱧ ᱯᱟᱛᱟ ᱦᱩᱭᱩᱜᱼᱟ ᱟᱨ ᱟᱹᱭᱩᱵ ᱛᱮ ᱪᱟᱵᱟᱜᱼᱟ ᱾ ᱚ
ᱟᱞᱮ ᱠᱚᱫᱚ ᱱᱚᱛᱮ ᱢᱟ ᱚᱱᱠᱟ ᱯᱟᱛᱟ ᱠᱚ ᱤᱭᱟᱹ ᱠᱚᱢᱟ ᱵᱟᱝ ᱦᱩᱭᱩᱜ ᱜᱮᱭᱟ ᱾ ᱡᱟᱦᱟᱸ ᱞᱮᱠᱟᱛᱮ ᱟᱵᱚ ᱠᱚᱣᱟᱜ ᱱᱚᱜᱼᱚᱭ ᱯᱚᱨᱚᱵᱽ ᱯᱩᱱᱟᱹᱭ ᱠᱚᱜᱮ ᱢᱟᱱᱟᱣ ᱫᱚ ᱦᱩᱭᱩᱜᱼᱟ᱾ ᱦᱮᱸ ᱯᱟᱛᱟ ᱠᱚ ᱱᱚᱜᱼᱚᱭ
ᱤᱭᱟᱹ ᱠᱚᱦᱚᱸ ᱱᱚᱛᱮ ᱫᱚ ᱵᱟᱝ ᱜᱮ ᱦᱩᱭᱩᱜᱼᱟ ᱾
ᱚ
ᱚᱱᱟ ᱤᱭᱟᱹᱛᱮ ᱧᱮᱞ ᱠᱚᱫᱚ ᱵᱟᱝ ᱦᱩᱭ ᱠᱟᱱᱟ ᱾ ᱛᱚ, ᱩᱱ ᱠᱚᱨᱮ ᱜᱮ ᱱᱟᱦᱟᱜ ᱪᱟᱞᱟᱜ ᱫᱚ ᱦᱩᱭᱩᱜᱼᱟ, ᱡᱩᱫᱤ ᱚᱱᱠᱟ ᱧᱮᱞ ᱥᱟᱱᱟ ᱠᱷᱟᱱ ᱫᱚ ᱾
ᱦᱮᱸ ᱾ ᱦᱮᱸ ᱟᱫᱚ ᱚᱱᱟ ᱫᱚ ᱴᱷᱟᱹᱣᱠᱟᱹ ᱜᱚᱴᱟ ᱫᱤᱱ ᱠᱟᱱᱟ, ᱵᱤᱡᱚᱭᱟ ᱫᱚᱥᱟᱨ ᱦᱤᱞᱚᱜ ᱮᱦᱚᱵᱚᱜᱼᱟ᱾
ᱚ ᱚᱱᱟ ᱫᱚ ᱴᱷᱟᱹᱣᱠᱟᱹ ᱜᱚᱴᱟ ᱥᱟᱹᱛ ᱠᱟᱫᱟ ᱠᱚ ᱛᱚ ᱾
ᱦᱮᱸ ᱚᱱᱟ ᱫᱚ ᱵᱚᱪᱷᱚᱨ ᱜᱮ ᱢᱟᱱᱮ ᱯᱨᱚᱛᱮᱠ ᱥᱮᱨᱢᱟ ᱜᱮ ᱤᱱᱟᱹ ᱤᱭᱟᱹ ᱤᱱᱟᱹ ᱫᱤᱱ ᱨᱮᱜᱮ ᱦᱩᱭᱩᱜᱼᱟ᱾ ᱮᱦᱚᱵ ᱫᱤᱱ ᱫᱚ ᱾
ᱟᱫᱚ ᱚᱱᱟ ᱫᱚ ᱚᱠᱟ ᱫᱷᱟᱨᱮ ᱨᱮ ᱦᱩᱭᱩᱜᱼᱟ᱾ ᱵᱩᱨᱩ ᱨᱮ?
ᱚᱱᱟ ᱵᱟᱝᱟ ᱱᱚᱝᱠᱟ ᱤᱭᱟᱹ ᱨᱮᱜᱮ ᱦᱩᱭᱩᱜᱼᱟ᱾ ᱢᱟᱴᱷ ᱨᱮᱜᱮ ᱦᱩᱭᱩᱜᱼᱟ, ᱢᱟᱴᱷ ᱨᱮᱜᱮ ᱦᱩᱭᱩᱜᱼᱟ᱾ ᱥᱤᱞᱫᱟᱹ, ᱥᱤᱞᱫᱟᱹ ᱯᱟᱛᱟ ᱦᱚᱸᱠᱚ ᱢᱮᱛᱟᱜ ᱠᱟᱱᱟ ᱾
ᱦᱳᱭ ᱠᱷᱟᱹᱞᱤ ᱥᱤᱞᱫᱟᱹ ᱯᱟᱛᱟ ᱧᱩᱛᱩᱢ ᱜᱮᱞᱤᱧ ᱟᱸᱡᱚᱢ ᱟᱠᱟᱫᱟ ᱱᱟᱦᱟᱜ ᱾
ᱚ ᱚ ᱦᱮᱸ ᱛᱚ ᱾
ᱥᱤᱞᱫᱟᱹ ᱯᱟᱛᱟ ᱧᱩᱛᱩᱢ ᱜᱮ ᱾
ᱟᱨ ᱱᱚᱛᱮ ᱫᱚ ᱟᱨ ᱢᱤᱫᱴᱟᱝ ᱚᱱᱠᱟᱱᱟᱜ ᱜᱮ ᱢᱟᱨᱟᱝ ᱧᱚᱜ ᱦᱩᱭᱩᱜᱼᱟ᱾ ᱛᱮᱦᱮᱧ ᱚᱱᱟ ᱫᱚ ᱦᱩᱭᱩᱜ ᱠᱟᱱᱟ᱾ ᱵᱩᱨᱩ ᱵᱚᱸᱜᱟ ᱠᱚ ᱢᱮᱛᱟᱜᱼᱟ᱾ ᱚᱱᱟ ᱥᱩᱨ ᱚᱱᱟ ᱡᱟᱯᱟᱜ ᱧᱚᱜ ᱠᱟᱱ ᱜᱮᱭᱟ᱾ ᱵᱮᱞᱯᱟᱦᱟᱲᱤ ᱡᱟᱦᱟᱱᱟᱜ ᱫᱚ ᱠᱟᱱᱟᱭ ᱥᱚᱦᱚᱨ ᱠᱚ ᱢᱮᱛᱟᱜ ᱠᱟᱱᱟ ᱾ ᱚᱸᱰᱮ ᱦᱩᱭᱩᱜᱼᱟ, ᱛᱤᱦᱤᱧ ᱫᱚ ᱧᱤᱫᱟᱹ ᱯᱟᱛᱟ ᱟᱨ ᱜᱟᱯᱟ ᱫᱚ ᱦᱟᱸᱜ ᱠᱷᱟᱱ ᱵᱟᱲᱟ ᱜᱷᱟᱴ ᱨᱮ ᱚᱸᱰᱮ ᱦᱩᱭᱩᱜᱼᱟ ᱮᱱᱮᱡ ᱯᱟᱛᱟ ᱾
ᱚᱸ ᱟᱫᱚ ᱟᱯᱮ ᱦᱚᱸᱯᱮ ᱪᱟᱞᱟᱜᱼᱟ?
ᱟᱞᱮ ᱫᱚ ᱵᱟᱞᱮ ᱥᱮᱱ ᱫᱟᱲᱮᱭᱟᱜ ᱠᱟᱱᱟ ᱱᱤᱭᱟᱹ ᱵᱟᱨ ᱫᱚ ᱾
ᱟᱫᱚ ᱥᱚᱦᱮ ᱟᱹᱰᱤ ᱥᱟᱸᱜᱮ ᱠᱚ ᱡᱟᱣᱨᱟᱜ ᱜᱮᱭᱟ?
ᱦᱮᱸ ᱦᱚᱲ ᱫᱚ ᱫᱚᱢᱮ ᱠᱚ ᱡᱟᱣᱨᱟᱜᱼᱟ ᱾ ᱟᱰᱮ ᱯᱟᱥᱮ ᱨᱮᱱ ᱡᱟᱦᱟᱸᱭ ᱜᱮ ᱟᱸᱡᱚᱢ ᱛᱤᱭᱳᱜ ᱩᱱᱠᱩ ᱠᱚ ᱫᱚ ᱠᱚ ᱦᱤᱡᱩᱜ ᱜᱤᱭᱟ ᱾
ᱟᱪᱪᱷᱟ ᱾ ᱟᱹᱫᱤᱵᱟᱹᱥᱤ ᱞᱮᱠᱟᱛᱮ ᱚᱸᱰᱮ ᱫᱚ ᱥᱟᱱᱟᱢ ᱦᱚᱲ ᱠᱚ ᱥᱮᱴᱮᱨᱚᱜ ᱜᱮᱭᱟ ᱵᱟᱝ ᱾
ᱦᱮᱸ ᱾
ᱵᱚᱸᱜᱟ ᱠᱚ ᱦᱩᱭᱩᱜᱼᱟ ᱥᱮ
ᱦᱮᱸ ᱵᱩᱨᱩ ᱵᱚᱸᱜᱟ ᱦᱩᱭᱩᱜᱼᱟ ᱾ ᱢᱮᱱᱫᱚ ᱵᱩᱨᱩ ᱠᱚ ᱫᱮᱡᱚᱜᱼᱟ ᱾
ᱦᱩᱸ ᱾
ᱟᱨ ᱜᱟᱯᱟ ᱫᱚ ᱯᱟᱛᱟ ᱮᱱᱮᱡ ᱦᱩᱭᱩᱜᱼᱟ᱾ ᱚᱸᱰᱮ ᱫᱚ ᱠᱟᱹᱴᱤᱡ ᱯᱷᱟᱨᱟᱠ ᱯᱷᱟᱨᱟᱠ ᱧᱚᱜ ᱜᱮᱭᱟ, ᱵᱩᱨᱩ ᱵᱚᱸᱜᱟ ᱡᱟᱦᱟᱸ ᱴᱷᱮᱡ ᱦᱩᱭᱩᱜᱼᱟ᱾ ᱚᱸᱰᱮ ᱠᱷᱚᱱᱟᱜ ᱳᱭ ᱯᱮ ᱠᱤᱞᱳᱢᱤᱴᱟᱨ ᱜᱟᱱ ᱥᱟᱺᱜᱤᱧ ᱨᱮ ᱯᱟᱛᱟ ᱮᱱᱮᱡ ᱫᱚ ᱦᱩᱭᱩᱜᱼᱟ
ᱚ ᱚᱱᱛᱮ ᱫᱚ ᱪᱮᱫ ᱞᱮᱠᱟ ᱟᱫᱚ ᱮᱱᱮᱡ ᱠᱚᱫᱚ ᱱᱟᱦᱟᱜ ᱪᱮᱫ ᱠᱚᱛᱮ ᱟᱯᱮ ᱮᱱᱮᱡ ᱵᱟᱲᱟᱜ
ᱮᱱᱮᱡ ᱫᱚ ᱛᱩᱢᱫᱟᱹᱜ ᱴᱟᱢᱟᱠ ᱨᱮᱜᱽᱲᱟ ᱾
ᱮᱸ
ᱫᱟᱦᱟᱲ ᱠᱚ ᱾ ᱛᱤᱨᱭᱳ ᱵᱟᱱᱟᱢ ᱾ ᱡᱚᱛᱚᱣᱟᱛᱮᱫ ᱜᱮ ᱮᱱᱮᱡ ᱥᱮᱹᱨᱮᱹᱧ ᱫᱚ ᱦᱳᱭᱳᱜᱼᱟ, ᱦᱮᱸ ᱾ ᱟᱯᱮ ᱚᱱᱛᱮ ᱫᱚ ᱛᱟᱦᱞᱮ ᱚᱱᱠᱟᱱ ᱧᱩᱢ ᱾ ᱤᱭᱟᱹ ᱯᱟᱛᱟ ᱠᱚᱫᱚ ᱪᱮᱫ ᱠᱚ ᱦᱩᱭᱩᱜ ᱜᱮᱭᱟ?
ᱟᱸᱯᱟᱛᱟ ᱠᱚᱫᱚ ᱵᱟᱝ ᱦᱳᱭᱳᱜᱼᱟ ᱱᱟᱦᱟᱜ ᱱᱮ ᱵᱟᱦᱟ ᱯᱚᱨᱚᱵᱽ ᱦᱩᱭᱩᱜ ᱛᱟᱵᱚᱱᱟ ᱥᱚᱨᱦᱟᱭ ᱯᱚᱨᱚᱵᱽ ᱤᱱᱟᱹ ᱠᱟᱛᱮᱜ ᱫᱟᱸᱥᱟᱭ ᱯᱚᱨᱚᱵᱽ ᱠᱚᱜᱮ ᱾ ᱟᱨ ᱚᱱᱠᱟ ᱮᱴᱟᱜᱟᱜ ᱯᱟᱛᱟ ᱯᱚᱨᱚᱵᱽ ᱠᱚᱫᱚ ᱵᱟᱝ ᱦᱳᱭ ᱵᱟᱲᱟᱜᱼᱟ ᱱᱚᱛᱮ ᱫᱚ ᱾
ᱚ -ᱚ -ᱚ ᱾ ᱵᱟᱦᱟ ᱯᱚᱨᱚᱵᱽ ᱠᱚ ᱥᱚᱨᱦᱟᱭ ᱠᱚ ᱟᱯᱮ ᱫᱚ ᱛᱟᱞᱦᱮ ᱚᱠᱟ ᱥᱚᱢᱚᱭ ᱯᱮ ᱥᱚᱨᱦᱟᱭᱚᱜ ᱜᱮᱭᱟ, ᱚᱠᱟ?
ᱮᱸ ᱱᱚᱛᱮ ᱫᱚ ᱱᱟᱦᱟᱜ ᱟᱸ ᱞᱟᱦᱟ ᱫᱚ ᱱᱟᱦᱟᱸᱭᱟ ᱾ ᱦᱟᱱᱛᱮ ᱯᱩᱥ ᱵᱚᱸᱜᱟ ᱨᱮᱜᱮ ᱠᱚ ᱥᱚᱨᱦᱟᱭᱚᱜ ᱠᱟᱱ ᱛᱟᱦᱮᱱᱟ ᱟᱫᱚ ᱱᱤᱛ ᱱᱤᱛᱚᱜ ᱫᱚ ᱵᱟᱹᱭ ᱵᱟᱹᱭᱛᱮ ᱱᱟᱦᱟᱜ ᱱᱚᱜᱼᱚᱭ ᱟᱵᱚ ᱠᱚᱣᱟᱜ ᱮᱸ ᱡᱟᱦᱟᱸᱮᱠᱟ ᱪᱟᱸᱫᱳ ᱞᱮᱠᱷᱟ ᱠᱚ ᱢᱮᱱᱟᱜᱼᱟ ᱱᱟᱦᱟᱜ
ᱦᱮᱸ -ᱦᱮᱸ -ᱦᱮᱸ ᱾
ᱮᱸ ᱟᱫᱚ ᱚᱱᱟᱠᱚ ᱴᱷᱟᱹᱣᱠᱟᱹ ᱜᱚᱴᱟᱭᱮᱱ ᱠᱷᱟᱱ ᱫᱚ ᱱᱤᱛᱚᱜ ᱫᱚ ᱾ ᱡᱟᱦᱟᱸ ᱞᱮᱠᱟ ᱥᱚᱨᱦᱟᱭ ᱵᱚᱸᱜᱟ ᱨᱮ ᱥᱚᱨᱦᱟᱭ ᱟᱫ ᱞᱮᱱᱟ ᱟᱫᱚ ᱱᱤᱛᱚᱜ ᱫᱚ ᱚᱱᱟᱜᱮ ᱱᱟᱦᱟᱜ ᱠᱚ ᱴᱷᱟᱹᱣᱠᱟᱹ ᱜᱚᱴᱟᱭᱮᱫᱟ ᱾ ᱥᱚᱨᱦᱟᱭ ᱵᱚᱸᱜᱟ ᱨᱮᱜᱮ ᱱᱚᱜᱼᱚᱭ ᱞᱮ ᱥᱚᱨᱦᱟᱭᱚᱜ ᱠᱟᱱᱟ ᱱᱟᱜ ᱾
ᱥᱚᱨᱦᱟᱭᱚᱜ ᱠᱟᱱᱟ ᱞᱮ ᱵᱟᱝ, ᱟᱫᱚ ᱚᱱᱛᱮ ᱫᱚ ᱛᱤᱱᱟᱹᱜ ᱫᱤᱱ ᱠᱚ ᱥᱚᱨᱦᱟᱭᱚᱜᱼᱟ?
ᱦᱮᱸ ᱱᱚᱛᱮ ᱫᱚ ᱱᱟᱦᱟᱜ ᱢᱚᱬᱮ ᱢᱟᱦᱟ ᱜᱮ ᱥᱚᱨᱦᱟᱭ ᱫᱚ ᱦᱩᱭᱩᱜ ᱠᱟᱱᱟ ᱾
ᱦᱮᱸ, ᱡᱟᱦᱟᱸ ᱟᱵᱚᱣᱟᱜ ᱠᱟᱱ ᱛᱟᱵᱚᱱᱟ ᱢᱚᱬᱮ ᱢᱟᱦᱟ ᱨᱮᱱᱟᱜ ᱥᱚᱨᱦᱟᱭ
ᱦᱳᱭ ᱪᱚᱜ ᱚᱱᱛᱮ ᱦᱚᱸ ᱢᱚᱬᱮ ᱢᱟᱦᱟ ᱜᱮ?
ᱦᱮᱸ ᱱᱚᱛᱮ ᱦᱚᱸ ᱢᱚᱬᱮ ᱢᱟᱦᱟ ᱜᱮ ᱾
ᱮᱸ ᱾ ᱟᱱ ᱵᱟᱦᱟ ᱫᱚ ᱛᱤᱱᱟᱹᱜ ᱢᱟᱦᱟ?
ᱮᱸ ᱵᱟᱦᱟ ᱫᱚ ᱯᱮ ᱢᱟᱦᱟ ᱨᱮᱱᱟᱜ ᱩᱢ ᱢᱟᱦᱟ ᱥᱟᱹᱨᱫᱤ ᱢᱟᱦᱟ ᱟᱨ ᱵᱟᱥᱠᱮᱹ ᱾ ᱡᱟᱞᱮ ᱡᱟᱦᱟᱸ ᱦᱤᱞᱳᱜ ᱫᱚ
ᱢᱤᱞᱟᱹᱣ ᱜᱮ ᱚᱱᱟ ᱠᱚᱫᱚ ᱱᱚᱛᱮ ᱦᱚᱸ ᱚᱱᱠᱟ ᱜᱮᱠᱚ ᱢᱮᱱᱟ ᱾
ᱚ ᱾ ᱦᱮᱸᱛᱚ ᱟᱨ ᱛᱟᱞᱦᱮ ᱚᱱᱛᱮ ᱥᱚᱨᱦᱟᱭ ᱨᱮᱫᱚ ᱰᱟᱝᱨᱤ ᱠᱚᱫᱚ ᱠᱚ ᱠᱷᱩᱱᱴᱟᱹᱣ ᱠᱚᱣᱟ ᱥᱮ ᱵᱟᱝᱟ?
ᱦᱮᱸ ᱱᱤᱦᱟᱹᱛ ᱜᱮ ᱚᱱᱟ ᱠᱚᱫᱚ ᱦᱩᱭᱩᱜ ᱜᱮᱭᱟ ᱮᱫᱚᱢ ᱟᱹᱰᱤ ᱨᱟᱹᱥᱠᱟᱹ ᱨᱚᱢᱚᱡᱽ ᱛᱮᱜᱮ ᱾ ᱰᱟᱹᱝᱨᱤ ᱠᱷᱩᱴᱟᱹᱣ ᱠᱚᱫᱚ ᱟᱫᱚ ᱦᱩᱭᱩᱜ ᱜᱮᱭᱟ ᱵᱚᱞᱮ ᱱᱮᱛᱟᱨ ᱠᱚᱢ ᱫᱷᱟᱨᱟ ᱧᱚᱜ ᱜᱮ, ᱾ ᱟᱸ ᱚᱱᱟ ᱠᱚ ᱟᱹᱰᱤ ᱜᱟᱱ ᱵᱟᱝᱠᱚ ᱪᱮᱫ ᱫᱟᱲᱮᱭᱟᱜ ᱠᱟᱱᱟ ᱵᱟᱠᱚ ᱵᱟᱠᱩ ᱥᱟᱵ ᱨᱟᱠᱟᱵ ᱫᱫᱟ ᱟᱫᱚ ᱮᱱᱦᱚᱸ ᱢᱟᱱᱟᱣ ᱠᱚᱫᱚ ᱦᱩᱭᱩᱜ ᱜᱮᱭᱟ ᱵᱚᱞᱮ ᱤᱱᱟᱹ ᱾ ᱚᱱᱟ ᱠᱚ ᱠᱷᱩᱱᱴᱟᱹᱣ ᱦᱟᱹᱵᱤᱡ ᱫᱚ ᱰᱷᱮᱨ ᱵᱟᱝ ᱧᱮᱞᱚᱜ ᱠᱟᱱᱟ ᱼ- ᱦᱮ ᱠᱩᱞ ᱦᱩᱭᱩᱜ ᱮᱱᱮᱡ ᱜᱩᱨ ᱮᱱᱦᱤᱞᱳᱜ ᱚᱱᱟ ᱠᱚᱫᱚ ᱦᱳᱭᱳᱜ ᱜᱮᱭᱟ ᱾